ᱦ
ᱦᱮᱸ ᱢᱮᱱ ᱮᱟᱞᱤᱧ ᱨᱚᱲ ᱵᱮᱱ ᱟᱸᱡᱚᱢ ᱧᱟᱢᱮᱫᱼᱟ ᱛᱚ ᱦᱮᱞᱳ ᱦᱳᱭ ᱢᱮᱱᱮᱫᱼᱟ ᱞᱤᱧ ᱨᱚᱲ ᱵᱮᱱ ᱟᱸᱡᱚᱢ ᱧᱟᱢᱮᱫᱼᱟ ᱛᱚ ᱦᱮᱞᱳ ᱦᱚᱸ ᱢᱮᱱᱮᱜᱼᱟᱤᱧ ᱟᱹᱞᱤᱧᱟᱜ ᱨᱚᱲ ᱵᱮᱱ ᱟᱸᱡᱚᱢ ᱧᱟᱢᱮᱫᱼᱟ ᱦᱮᱞᱳ ᱦᱳᱭ ᱢᱮᱱᱮᱜᱼᱟᱞᱤᱧ ᱨᱚᱲ ᱵᱟᱵᱮᱱ ᱟᱸᱡᱚᱢ ᱧᱟᱢᱮᱫᱼᱟ
ᱟᱪᱪᱷᱟ ᱟᱪᱪᱷᱟ ᱟᱵᱤᱱᱟᱜ ᱠᱟᱹᱴᱤᱡ ᱨᱚᱲ ᱜᱮᱫ ᱜᱮᱫ ᱦᱤᱡᱩᱜ ᱠᱟᱱᱟ ᱨᱚᱲ ᱠᱟᱹᱴᱤᱡ ᱜᱮᱫ ᱜᱮᱫ ᱦᱤᱡᱩᱜ ᱠᱟᱱ ᱛᱟᱵᱤᱱᱟ
ᱱᱟᱱᱟᱜ ᱟᱨᱦᱚᱸ ᱱᱮᱴᱣᱟᱨᱠ ᱪᱟᱞᱟᱜ ᱠᱟᱱᱟ ᱦᱳᱭ ᱦᱳᱭ ᱦᱮᱸ
ᱦᱳᱭ ᱦᱳᱭ ᱮᱱᱛᱮ ᱟᱸᱡᱚᱢᱮᱫᱼᱟ ᱞᱤᱧ ᱦᱳᱭ ᱦᱳᱭ ᱟᱸᱡᱚᱢᱮᱜ ᱟᱞᱤᱧ ᱟᱫᱚ ᱚᱠᱟᱴᱟᱜ ᱥᱟᱛᱟᱢ ᱤᱫᱤ ᱠᱟᱛᱮ ᱞᱟᱝ ᱨᱚᱯᱚᱲᱟ ᱠᱟᱹᱴᱤᱡ ᱵᱮᱱ ᱞᱟᱹᱭ ᱧᱚᱜ ᱞᱮᱠᱷᱟᱱ ᱠᱟᱹᱴᱤᱡ ᱱᱟᱯᱟᱭ ᱠᱚᱜ
ᱮᱸᱻ᱾ ᱦᱳᱭ ᱢᱟ ᱟᱢᱜᱮ ᱞᱟᱹᱭ ᱛᱟᱞᱟᱝ ᱢᱮ?
ᱦᱮᱸ ᱦᱮᱸ ᱦᱳᱭ ᱞᱟᱹᱭᱮᱫ ᱟᱞᱤᱧ, ᱟᱫᱚ ᱱᱮᱴᱣᱟᱨᱠ ᱠᱟᱴᱤᱡ
ᱦᱳᱭ ᱱᱮᱴᱚᱣᱟᱨᱠ ᱥᱮᱫ ᱜᱮᱞᱤᱧ ᱪᱟᱞᱟᱜ ᱠᱟᱱᱟ᱾ ᱥᱮ ᱱᱚᱸᱰᱮ ᱦᱟᱸᱜ ᱫᱩᱨᱠ ᱨᱮ ᱦᱟᱸᱜ ᱮᱠᱪ ᱢᱟᱱ ᱱᱤᱛᱚ ᱨᱚᱲ ᱠᱚ ᱠᱟᱱ ᱜᱮᱭᱟ ᱛᱚ
ᱦᱳᱭᱻ ᱦᱳᱭᱻ, ᱱᱤᱛᱳᱜ ᱟᱸᱡᱚᱢᱚᱜ ᱠᱟᱱᱟ᱾
ᱦᱳᱭ ᱢᱟ
ᱟᱫᱚ ᱛᱟᱦᱟᱞᱮ ᱟᱸᱡᱚᱢᱮᱫ ᱵᱤᱱ ᱛᱚ ᱱᱤᱛᱳᱜ? ᱦᱮᱞᱳᱻ᱾
ᱡ
ᱟᱨ ᱦᱟᱯᱮ ᱨᱚᱲ ᱦᱟᱸᱜ ᱵᱟᱝᱞᱤᱧ ᱟᱸᱡᱚᱢᱮᱫ ᱛᱟᱵᱤᱱᱟ?
ᱦᱮᱞᱳᱻ᱾
ᱦᱮᱸᱻ ᱦᱮᱸᱻ, ᱠᱟᱹᱴᱤᱡ ᱱᱮᱴᱚᱣᱟᱨᱠ ᱧᱚᱜ ᱥᱮᱱ ᱪᱟᱞᱟᱜ ᱵᱤᱱ ᱥᱮ ᱦᱮᱸ?
ᱱᱮᱴᱣᱟᱨᱠ ᱜᱮ ᱢᱮᱱᱟᱜ ᱞᱤᱧᱟ ᱦᱟᱸᱜ ᱟᱞᱤᱧ ᱫᱚ ᱱᱚᱛᱮ ᱫᱚ ᱦᱟᱸᱜ ᱴᱷᱤᱠ ᱜᱮ ᱦᱟᱸᱜ ᱧᱟᱢ ᱫᱟᱭ᱾
ᱟᱪᱪᱷᱟᱻ ᱟᱪᱪᱷᱟᱻ᱾ ᱦᱮᱸ ᱱᱤᱛᱳᱜ ᱵᱤᱱ ᱟᱡᱚᱢᱮᱜᱼᱟ ᱨᱚᱲ?
ᱦᱮᱸᱚᱢᱚᱜ ᱜᱮᱭᱟᱧ ᱟᱞᱤᱧᱟᱜ ᱟᱡᱚᱢᱚᱜ ᱠᱟᱱᱟ ᱥᱮ?
ᱦᱳᱭ ᱦᱮᱜ ᱱᱤᱛᱳᱚ ᱫᱚᱞᱤᱧ ᱟᱸᱚᱢ ᱧᱟᱢᱮᱜᱼᱟ᱾
ᱦᱳᱭ ᱢᱟ ᱥᱟᱛᱟᱢ ᱜᱮ ᱞᱟᱹᱭ ᱟᱞᱟᱝ ᱢᱮ ᱚᱱᱟ ᱥᱟᱛᱟᱢ ᱨᱮᱜᱮ ᱞᱟᱝ ᱟᱞᱳᱪᱚᱱᱟ
ᱟᱪᱪᱷᱟ ᱟᱫᱚ ᱢᱮᱱᱮᱫ ᱛᱟᱦᱮᱸᱱᱟᱞᱤᱧ ᱟᱵᱚᱣᱟᱜ ᱡᱟᱦᱟᱸ ᱮᱸ ᱟᱹᱛᱳ ᱨᱮᱱᱟᱜ ᱵᱚᱸᱜᱟ ᱵᱩᱨᱩ ᱥᱮ ᱯᱚᱨᱚᱵᱽ ᱠᱚ ᱵᱟᱨᱮ ᱛᱮᱞᱟᱝ ᱨᱚᱯᱚᱲ ᱞᱮᱱᱠᱷᱟᱱ ᱫᱚ ᱪᱮᱫ ᱞᱮᱠᱟ ᱜᱟᱱ ᱠᱚᱜ ᱠᱮᱭᱟ?
ᱦᱮᱸ ᱮᱠᱟᱞᱮᱠᱟ ᱱᱟᱯᱟᱭ ᱫᱤᱥ ᱦᱩᱫᱤᱥᱮ
ᱦᱳᱭᱻ ᱟᱫᱚ ᱚᱱᱟᱜᱮ ᱠᱟᱹᱴᱤᱡ ᱞᱟᱹᱭ ᱧᱚᱜ ᱵᱤᱱ ᱛᱟᱦᱚᱞᱮ ᱟᱯᱮ ᱥᱮᱱ ᱫᱚ ᱪᱮᱫ ᱪᱮᱫ? ᱨᱮ ᱵᱚᱸᱜᱟ ᱵᱩᱨᱩ ᱚᱱᱠᱟ ᱢᱟᱱᱟᱣ ᱵᱟᱛᱟᱣ ᱦᱩᱭᱩᱜᱼᱟ ᱟᱨ ᱪᱮᱫ?
ᱦᱳ ᱟᱵᱚ ᱢᱟ ᱡᱟᱦᱟᱸ ᱥᱮᱨᱣᱟ ᱠᱟᱱ ᱛᱟᱵᱚᱱᱟ ᱡᱟᱦᱮᱨᱜᱮ ᱟᱨ ᱱᱚᱝᱠᱟ ᱢᱮᱱᱟᱜᱼᱟ ᱚᱸᱰᱮ ᱟᱨ ᱥᱚᱨᱦᱟᱭ ᱟᱨ ᱮᱨᱚᱜ ᱥᱤᱢ ᱱᱚᱜᱼᱚ ᱱᱚᱣᱟ ᱱᱚᱜᱼᱚ ᱱᱚᱝᱠᱟ ᱟᱵᱮᱱ ᱥᱮᱫ ᱠᱷᱚᱱ
ᱦᱚᱸ ᱟᱞᱮ ᱥᱮᱱ ᱦᱚᱸ ᱚᱱᱠᱟ ᱢᱮᱱᱟᱜ ᱜᱮᱭᱟ ᱡᱟᱦᱟᱸ ᱠᱚᱵᱤᱱ ᱞᱟᱹᱭ ᱠᱮᱫ ᱡᱟᱦᱟᱸ ᱫᱚ ᱵᱟᱦᱟ ᱵᱚᱸᱜᱟ ᱟᱨ ᱥᱚᱦᱚᱨᱟᱭ ᱨᱮ ᱜᱚᱴ ᱵᱚᱸᱜᱟ᱾ ᱟᱨ ᱮᱨᱚᱜ ᱵᱚᱸᱜᱟ᱾
ᱟᱨ ᱚᱱᱮ ᱚᱱᱠᱟ ᱢᱮᱫ-ᱵᱟᱨ ᱵᱚᱸᱜᱟ ᱵᱩᱨᱩ ᱦᱮᱱᱟᱜ ᱜᱮᱭᱟ ᱛᱚᱵᱮ ᱟᱹᱞᱤᱧ ᱡᱟᱦᱟᱸ ᱡᱟᱦᱟᱸ ᱨᱟᱹᱥᱠᱟᱹ ᱥᱟᱞᱟᱜ ᱵᱚᱸᱜᱟ ᱵᱩᱨᱩ ᱢᱟᱱᱟᱣ ᱵᱟᱛᱟᱣ ᱞᱤᱧ ᱵᱩᱡᱷᱟᱹᱣ ᱠᱟᱫᱟ ᱚᱱᱟ ᱫᱚ ᱦᱩᱭᱩᱜ ᱠᱟᱱᱟ ᱵᱟᱦᱟ ᱵᱚᱸᱜᱟ ᱨᱮ᱾
ᱷᱩᱸ ᱜᱚᱢᱠᱮ ᱟᱵᱤᱱᱟᱜ ᱨᱚᱲ ᱵᱟᱝ ᱟᱧᱡᱚᱢᱚᱜ ᱠᱟᱱᱟ᱾
ᱚᱱᱠᱟ ᱫᱚ ᱦᱟᱸᱜ ᱟᱵᱤᱱᱟᱜ ᱨᱚᱲ ᱦᱚᱸ ᱠᱟᱹᱴᱤᱡ ᱜᱮᱫᱼᱜᱮᱫ ᱧᱚᱜ ᱦᱤᱡᱩᱜ ᱠᱟᱱᱟ᱾
ᱟᱷᱳ
ᱦᱮᱸ ᱟᱸᱡᱚᱢ ᱧᱟᱢᱮᱜ ᱟᱵᱤᱱ? ᱦᱮᱞᱳᱻ᱾
ᱟᱵᱤᱱᱟ ᱨᱚᱲ ᱵᱟᱝ ᱟᱸᱡᱚᱢ ᱦᱤᱡᱩᱜ ᱠᱟᱱᱟ?
ᱟᱪᱪᱷᱟ ᱟᱞᱤᱧ ᱯᱩᱨᱟᱹ ᱱᱮᱴᱣᱟᱨᱠ ᱨᱮᱜᱮ ᱢᱮᱱᱟᱜ ᱠᱟᱜ ᱞᱤᱧᱟ ᱦᱳᱭ ᱵᱟᱵᱮᱱ ᱟᱸᱡᱚᱢ ᱧᱟᱢᱮᱜᱟ? ᱦᱮᱞᱳᱻ᱾
ᱦᱮᱞᱳ
ᱦᱳᱭ, ᱢᱮᱱᱮᱫ ᱞᱤᱧ ᱨᱚᱲ ᱵᱟᱵᱮᱱ ᱟᱸᱡᱚᱢ ᱧᱟᱢᱮᱜᱼᱟ?
ᱦᱮᱞᱳ ᱟᱷᱟ. ᱜ
ᱦᱮᱞᱳ
ᱜᱚᱝᱠᱮ ᱤᱧᱟᱜ ᱨᱚᱲ ᱟᱧᱚᱢᱚᱜ ᱠᱟᱱᱟ?
ᱦᱳᱭ ᱦᱳᱭ ᱟᱞᱤᱧ ᱫᱚᱞᱤᱧ ᱟᱧᱢᱟᱢ ᱧᱟᱢᱮᱜᱼᱟ, ᱟᱵᱤᱱ ᱵᱤᱱ ᱟᱸᱡᱚᱢᱮᱜᱟ ᱥᱮ ᱵᱟᱝ? ᱦᱮᱞᱳ ᱦᱮᱞᱳ ᱢᱮᱱᱫᱟᱞᱤᱼᱼ